ᱦᱮᱸ, ᱤᱧᱟ ᱟᱲᱟᱝ ᱟᱸᱡᱚᱢᱚᱜ ᱠᱟᱱ ᱜᱮᱭᱟ?
ᱦᱩᱸ ᱟᱸᱡᱚᱢᱚᱜ ᱠᱟᱱ ᱜᱮᱭᱟ ᱾
ᱟᱪᱪᱷᱟ ᱟᱢᱟᱜ ᱟᱲᱟᱝ ᱟᱸᱡᱚᱢᱚᱜ ᱠᱟᱱ ᱜᱮᱭᱟ ᱱᱤᱛᱚᱜᱼᱼ ᱟᱫᱚ ᱱᱚᱝᱠᱟ ᱜᱮ ᱟᱸᱡᱚᱢᱚᱜ ᱠᱷᱟᱱ ᱟᱹᱰᱤ ᱱᱟᱯᱟᱭ ᱦᱩᱭᱩᱜᱼᱟ, ᱟᱫᱚ ᱪᱮᱫ ᱠᱚ ᱪᱮᱠᱟ ᱵᱟᱲᱟ ᱦᱩᱭᱩᱜ ᱠᱟᱱᱟ? ᱟᱫᱚ ᱱᱚᱣᱟ ᱥᱮᱛᱟᱜ ᱥᱚᱢᱚᱭ ᱨᱮ ᱾
ᱚᱸᱻ ᱱᱤᱛᱜᱮ ᱵᱮᱨᱮᱫ ᱵᱟᱲᱟ ᱦᱩᱭ ᱟᱠᱟᱱᱟ ᱟᱫᱚ ᱵᱮᱨᱮᱫ ᱵᱟᱲᱟ ᱠᱟᱛᱮᱫ ᱚᱱᱛᱮ ᱴᱟᱺᱰᱤ ᱥᱮᱫ ᱦᱮᱡ ᱦᱩᱭ ᱟᱠᱟᱱᱟ ᱠᱚ ᱵᱚᱞᱮ ᱡᱟᱜᱮ ᱡᱟᱜᱮ ᱢᱚᱸᱡᱽ ᱟᱹᱭᱠᱟᱹᱜᱼᱟ ᱛᱷᱚᱲᱟ ᱜᱟᱱ ᱮᱠᱥᱟᱨᱥᱟᱭᱤᱡᱽ ᱵᱟᱲᱟ ᱦᱩᱭᱩᱜ ᱠᱟᱱᱟ, ᱢᱟᱥ ᱵᱚᱞᱮ ᱥᱮᱥᱛᱟ ᱥᱮᱥᱛᱟ ᱫᱚ ᱢᱚᱸᱡᱽ ᱦᱟᱣᱟ ᱧᱚᱜ ᱟᱹᱭᱠᱟᱹᱜᱼᱟ ᱢᱚᱸᱡᱽ ᱯᱷᱨᱮᱥ ᱧᱚᱜ ᱟᱹᱭᱠᱟᱹᱜᱼᱟ ᱟᱫᱚ ᱱᱚᱜᱼᱚᱭ ᱴᱟᱺᱰᱤ ᱠᱚᱨᱮ ᱜᱮ, ᱴᱟᱦᱞᱟ ᱵᱚᱲᱟᱜ ᱦᱩᱭᱩᱜ ᱠᱟᱱᱟ, ᱟᱨ ᱟᱢᱜᱮ ᱞᱟᱹᱭᱢᱮ, ᱪᱮᱫ ᱠᱚ ᱪᱮᱠᱟ ᱵᱟᱲᱟ ᱦᱩᱭᱩᱜ ᱠᱟᱱᱟ?
ᱤᱧ ᱦᱚᱸ ᱡᱟᱦᱟᱱᱟᱜ ᱫᱚ ᱳᱝᱠᱟ ᱫᱚ ᱵᱟᱹᱧ ᱪᱠᱟᱭᱮᱫ ᱛᱟᱦᱮ ᱱᱚ ᱱᱤᱛᱚᱜ ᱜᱮ ᱵᱮᱨᱮᱫ ᱵᱟᱲᱟ ᱠᱟᱛᱮᱫ ᱱᱚᱛᱮᱧ ᱦᱮᱡ ᱱᱟ ᱴᱟᱺᱰᱤ ᱥᱮᱫ ᱜᱮ ᱤᱧ ᱦᱚᱸ, ᱟᱫᱚ ᱚᱱᱮ ᱠᱚ ᱢᱮᱱᱟ ᱴᱟᱺᱰᱤ ᱩᱛᱟᱹᱨ ᱫᱚ ᱵᱟᱝ ᱦᱜ ᱱᱚᱛᱮ ᱫᱟᱬᱟ ᱵᱟᱲᱟᱭ ᱜᱮ, ᱟᱫᱚ ᱪᱮᱫ ᱮᱢ ᱪᱤᱠᱠᱟᱭᱟ ᱨᱩᱢ ᱵᱷᱤᱛᱨᱤ ᱨᱮᱦᱚ ᱱᱚᱜᱼᱚᱭ ᱛᱚᱢᱟ ᱵᱮᱨᱮᱫ ᱠᱟᱛᱮᱫ ᱫᱚ ᱨᱩᱢ ᱵᱷᱤᱛᱤᱨ ᱨᱮᱦᱚᱸ ᱜᱤᱛᱮᱜ ᱵᱟᱲᱟᱣ ᱟᱠᱟᱱᱟ ᱚᱸᱰᱮ ᱠᱷᱚᱱᱚᱸ ᱜᱚᱞᱯᱚ ᱢᱟ ᱵᱟᱝ ᱦᱩᱭᱩᱜᱼᱟ ᱚᱱᱟ ᱛᱮ ᱵᱟᱨᱦᱮ ᱥᱮᱫ ᱜᱮ ᱩᱰᱩᱜ ᱦᱩᱭ ᱵᱟᱲᱟᱣ ᱟᱠᱟᱱᱟ ᱟᱫᱚ ᱱᱚᱛᱮ ᱠᱷᱚᱡ ᱜᱮ ᱱᱚᱜᱼᱚᱭ ᱜᱟᱞᱢᱟᱨᱟᱣ ᱦᱩᱭᱩᱜ ᱠᱟᱱᱟ ᱟᱨ ᱪᱮᱫ ᱮᱢ ᱪᱮᱟᱭᱟ ᱡᱟᱦᱟᱱᱟᱜ ᱫᱚ ᱚᱱᱠᱟ ᱵᱟᱝ ᱪᱮᱠᱟᱹᱭ ᱦᱩᱭᱩᱜ ᱠᱟᱱᱟ, ᱟᱫᱚ ᱞᱟᱹᱭᱢᱮ ᱛᱚᱵᱮ ᱟᱢᱜᱮ ᱱᱤᱛᱚᱜ ᱛᱤᱱ ᱥᱚᱢᱚᱭᱮᱢ ᱵᱮᱨᱮᱫ ᱮᱱᱟ ᱥᱮ ᱟᱨ ᱦᱚᱞᱟ ᱦᱚᱸ ᱛᱤᱱ ᱥᱚᱢᱚᱭᱮᱢ ᱡᱟᱹᱯᱤᱫ ᱠᱮᱫᱟ ᱦᱚᱞᱟ ᱢᱟ ᱟᱹᱰᱤ ᱩᱥᱟᱹᱨᱟᱧ ᱡᱟᱹᱯᱤᱫ ᱠᱮ ᱤᱧ ᱢᱟ ᱾
ᱦᱮᱸ, ᱡᱟᱹᱯᱤᱫ ᱫᱚᱧ ᱡᱟᱹᱯᱤᱫ ᱠᱮᱫᱤᱫᱟᱹᱧ ᱯᱟᱥᱮᱫ ᱫᱚᱥ ᱮᱜᱟᱨᱚ, ᱫᱚᱥ ᱵᱟᱡᱮ ᱞᱮᱠᱟ ᱫᱚᱥ ᱮᱜᱟᱨᱚ ᱵᱟᱡᱮ ᱞᱮᱠᱟ, ᱵᱟᱨᱚ ᱵᱟᱡᱟᱨ ᱠᱟᱥᱛᱮᱧ ᱡᱤᱯᱤᱫ ᱠᱮᱫᱟ ᱟᱨ ᱞᱟᱭᱤᱱ ᱵᱟᱝ ᱛᱟᱦᱮᱸᱱ ᱠᱟᱱᱛᱮ ᱟᱹᱰᱤ ᱢᱩᱥᱠᱤᱞ ᱵᱩᱷᱟᱹᱜ ᱠᱟᱱᱟ ᱮᱠᱫᱚᱢ ᱜᱚᱨᱚᱢ ᱟᱹᱭᱠᱟᱹᱜ ᱠᱟᱱᱟ ᱟᱱᱛᱮ ᱟᱞᱮ ᱥᱮᱫ ᱢᱟ ᱪᱟᱠᱟᱪ ᱱᱚᱣᱟ ᱫᱟᱜ ᱧᱚᱜ ᱫᱚᱛᱚ, ᱟᱫᱚ ᱞᱟᱭᱤᱱ ᱜᱮ ᱵᱟᱝ ᱛᱟᱦᱮᱸ ᱠᱟᱱᱟ ᱢᱟᱫᱤ ᱵᱟ ᱠᱚ ᱮᱢᱮᱫ ᱠᱟᱱᱟ ᱟᱫᱚ ᱱᱚᱜ ᱱᱚᱝᱠ ᱜᱮ ᱠᱚᱥᱴᱚ ᱢᱚᱥᱴᱚ ᱛᱟᱦᱮᱸ ᱠᱟᱱᱟ ᱱᱤᱫᱟᱹ ᱦᱚᱸ ᱟᱨ ᱟᱨ ᱱᱚᱜ ᱚᱭ ᱵᱮᱨᱮᱫ ᱢᱟ ᱟᱹᱰᱤ ᱥᱮᱛᱟᱜ ᱨᱮ ᱵᱮᱨᱮᱫ ᱦᱩᱭ ᱟᱠᱟᱱᱟ, ᱵᱮᱨᱮᱫ ᱵᱟᱲᱟ ᱠᱟᱛᱮ ᱚᱱᱛᱮ ᱜᱮ ᱩᱰᱩᱝ ᱵᱟᱲᱟ ᱦᱩᱭᱱᱟ ᱡᱟᱜᱮ ᱦᱳᱭ ᱠᱚ ᱡᱚᱢ ᱟᱨ ᱪᱮᱫ ᱮᱢ ᱪᱤᱠᱟᱭᱟ ᱞᱟᱭᱤᱱ ᱦᱚᱸ ᱵᱟᱹᱱᱩᱜᱼᱟ ᱟᱫᱚ ᱢᱚᱡᱽ ᱵᱟᱝ ᱵᱩᱡᱷᱟᱹᱜ ᱠᱟᱱᱟ, ᱚᱱᱟᱛᱮ ᱩᱥᱟᱹᱨᱮ ᱜᱮ ᱵᱮᱨᱮᱫ ᱵᱟᱲᱟ ᱦᱩᱭ ᱮᱱᱟ ᱟᱨ ᱱᱚᱛᱮ ᱴᱟᱺᱰᱤ ᱥᱮᱫ ᱦᱮᱡ ᱦᱩᱭ ᱟᱠᱟᱱᱟ, ᱫᱟᱢ ᱜᱮ ᱞᱟᱹᱭ ᱢᱮ ᱛᱤᱨᱟᱹ ᱵᱮᱨᱮᱜ ᱦᱩᱭ ᱵᱟᱲ ᱛᱤᱨᱮᱢ ᱵᱮᱨᱮᱫ-ᱟ ᱾
ᱤᱧᱫᱚ ᱫᱤᱱᱟᱹᱢ ᱜᱮ ᱥᱮ ᱜᱚᱴᱟ ᱫᱤᱱᱜᱮ ᱟᱹᱰᱤ ᱞᱟᱦᱟᱨᱮᱤᱧ ᱵᱮᱨᱮᱫᱚᱜᱼᱟ ᱾ ᱟᱨ ᱛᱟᱭᱱᱚᱢᱤᱧ ᱵᱮᱨᱮᱫ ᱞᱮᱱᱠᱟᱱ ᱮᱱᱮᱫ ᱞᱟᱦᱟ ᱨᱮᱜᱮ ᱤᱧᱫᱚᱩ ᱵᱮᱨᱮᱫᱚᱜᱫᱟ ᱜᱚᱴᱟ ᱫᱤᱱᱜᱮ ᱵᱚᱞᱮ ᱢᱮᱫ ᱵᱮᱸᱜᱮᱫᱚᱜ ᱛᱤᱧᱟ ᱾ ᱟᱨ ᱵᱟᱹᱧ ᱡᱟᱹᱯᱤᱫ ᱫᱟᱲᱮᱭᱟᱜᱼᱟ ᱛᱟᱭᱱᱚᱢ ᱛᱮ ᱡᱩᱫᱤᱧ ᱵᱮᱸᱜᱮᱫ ᱴᱷᱤᱠᱟᱹ ᱞᱮᱠᱟᱱᱡ ᱫᱚ ᱾ ᱱᱚᱣᱟ ᱤᱭᱟᱹ ᱫᱤᱱ ᱫᱚ ᱟᱨ ᱥᱤᱨᱭᱟᱲ ᱫᱤᱱ ᱫᱚ ᱚᱱᱮ ᱠᱚ ᱢᱮᱱᱟ ᱡᱟᱹᱯᱤᱫ ᱫᱚᱲᱦᱟᱜ ᱜᱮᱭᱟ ᱾ ᱢᱟᱱᱮ ᱨᱮᱭᱟᱲ ᱫᱤᱱᱮᱢ ᱵᱮᱨᱮᱫ ᱮᱱᱟ ᱵᱟᱝ ᱢᱚᱱᱮ ᱵᱮᱨᱮᱫ ᱠᱮᱫ ᱵᱚᱞᱮ ᱨᱮᱭᱟᱲ ᱫᱤᱱ ᱫᱚ ᱟᱹᱰᱤ ᱠᱟᱡᱟᱠ ᱨᱮᱭᱟᱲᱟ ᱾ ᱮᱠᱟᱞ ᱢᱚᱱᱮ ᱜᱮ ᱵᱟᱝ ᱦᱤᱡᱩᱜᱼᱟ ᱵᱟᱚᱞᱮᱢ ᱵᱮᱨᱮᱫᱚᱜᱼᱟ ᱢᱮᱱᱛᱮ ᱚᱱᱟᱛᱮ ᱠᱷᱟᱹᱞᱤ ᱡᱟᱹᱯᱤᱫ ᱢᱚᱱᱮᱭᱢᱟ ᱾ ᱵᱚᱞᱮ ᱡᱟᱹᱯᱤᱫᱟᱹᱧ ᱛᱚᱧ ᱡᱟᱹᱯᱤᱫᱟ ᱚᱱᱮ ᱚᱱᱠᱟ᱾ ᱟᱨ ᱚᱱᱟᱛᱮ ᱦᱟᱸᱜ ᱨᱮᱭᱟᱲ ᱫᱤᱱ ᱫᱚ ᱟᱹᱰᱤ ᱜᱮᱤᱧ ᱡᱟᱹᱯᱤᱫᱟ ᱤᱧᱦᱚᱸ ᱵᱚᱞᱮ ᱱᱚᱜᱼᱚᱭ ᱥᱮᱛᱟᱜ ᱫᱷᱟᱹᱨᱤᱡ ᱜᱮᱧ ᱡᱟᱹᱯᱤᱫᱟ ᱾ ᱟᱫᱚ ᱚᱠᱟ ᱥᱚᱢᱚᱭ ᱵᱮ ᱵᱤᱨᱮᱫᱚᱜ ᱜᱮ ᱟᱨ ᱱᱮᱛᱟᱨ ᱫᱤᱱ ᱫᱚ ᱦᱟᱸᱜ ᱮᱠᱟᱞ ᱜᱮ ᱵᱟᱹᱧ ᱡᱟᱯᱤᱫ ᱫᱟᱲᱭᱟᱜ ᱤᱧ ᱵᱚᱞᱮ ᱥᱮᱟᱜ ᱫᱷᱟᱹᱨ ᱟᱴ ᱵᱟᱡᱮ ᱫᱟᱹᱨᱡ ᱥᱮ ᱥᱟᱛ ᱰᱟᱡᱮ ᱫᱷᱟᱹᱨᱤᱡ ᱤᱧ ᱜᱤᱛᱤᱡᱚᱜᱼᱟ ᱾ ᱚᱱᱠᱟ ᱫᱚ ᱵᱟᱝ ᱞᱟᱦᱟ ᱨᱮᱜᱮ ᱵᱮᱨᱮᱫᱚᱜ ᱠᱟᱛᱮᱜ ᱵᱚᱞᱮ ᱡᱟᱦᱟᱸ ᱥᱮᱜ ᱚᱱᱛᱮ ᱪᱟᱞᱟᱣ ᱵᱟᱲᱟ ᱟᱹᱜᱩ ᱠᱟᱛᱮᱮᱫ ᱡᱟᱦᱟᱱᱟᱜ ᱜᱮ ᱪᱮᱟᱹᱭ ᱢᱮ ᱾ ᱟᱨ ᱥᱮ ᱞᱟᱦᱟ ᱨᱮᱜᱮᱧ ᱵᱮᱨᱮᱫᱚᱜᱼᱟ ᱤᱧᱫᱚ ᱪᱮᱠᱟᱛᱮ ᱪᱚᱞᱤᱧ ᱮᱦᱚᱱᱟ ᱚᱱᱠᱟ ᱜᱮ ᱵᱚᱞᱮ ᱜᱚᱴᱟ ᱫᱤᱱᱜ ᱱᱚᱜᱼᱚᱭ ᱟᱭᱢᱟ ᱫᱤᱱ ᱠᱷᱚᱱ ᱜᱮ ᱛᱤᱱᱟᱹᱜ ᱫᱤᱱ ᱱᱚᱰᱮ ᱥᱮ ᱜᱚᱴᱟ ᱡᱟᱸᱦᱟ ᱨᱮᱜᱮᱧ ᱛᱟᱦᱮᱱᱟ ᱵᱚᱞᱮᱧ ᱵᱮᱨᱮᱫᱚᱜ ᱜᱮᱭᱟ ᱤᱧᱫᱚ ᱾ ᱟᱫᱚ ᱟᱢᱜᱮ ᱞᱟᱹᱭ ᱢᱮ ᱛᱤᱱᱟᱹᱜ ᱵᱟᱡᱮ ᱚᱝᱠᱟᱢ ᱵᱮᱨᱮᱫ ᱵᱟᱲᱟᱜᱼᱟ, ᱥᱮ ᱛᱮᱦᱮᱧ ᱜᱮ ᱞᱟᱦᱟᱨᱮᱢ ᱵᱮᱨᱮᱫ ᱠᱟᱱᱟᱢ ᱥᱮ ᱜᱚᱴ ᱴᱟ ᱫᱤᱱᱜᱮ ᱚᱱᱠᱟ ᱞᱟᱦᱟᱨᱮᱢ ᱵᱮᱨᱮᱫᱚᱜᱼᱟ, ᱚᱱᱟ ᱵᱟᱨᱮᱛᱮ ᱦᱟᱸᱜ ᱞᱟᱹᱭᱢᱮ ᱢᱤᱫ ᱵᱟᱨ ᱠᱟᱛᱷᱟ ᱠᱚ ᱾
ᱚ ᱟᱹᱰᱤ ᱢᱚᱸᱡᱽ ᱠᱟᱛᱟᱢ ᱠᱩᱞᱤ ᱠᱤᱫᱤᱧᱟ ᱤᱧ ᱫᱚ ᱵᱮᱨᱮᱫ ᱫᱚ ᱱᱚᱜ ᱱᱚᱝᱠᱟ ᱟᱹᱰᱤ ᱞᱮᱴ - ᱞᱮᱴ ᱜᱮᱧ ᱵᱮᱨᱮᱫᱚᱜᱼᱟ ᱾ ᱟᱨ ᱛᱮᱤᱦᱤᱧ ᱫᱚ ᱞᱟᱭᱤᱱ ᱢᱤᱫ ᱧᱤᱫᱟᱹ ᱞᱟᱭᱤᱱ ᱵᱟᱝ ᱛᱟᱦᱮᱸ ᱠᱟᱱᱟ ᱾ ᱟᱫᱚ ᱢᱚᱡᱽ ᱵᱟᱝ ᱦᱚᱨᱚ ᱵᱚᱨᱚ ᱵᱩᱡᱷᱟᱹᱜ ᱮᱠᱫᱚᱢ ᱧᱩᱛ ᱨᱮ ᱮᱠᱫᱚᱢ ᱾ ᱟᱫᱚ ᱚᱱᱟ ᱛᱤᱛᱷᱤ ᱫᱚ ᱢᱮᱫᱜ ᱜᱮ ᱵᱧ ᱩᱤᱫᱚᱜ ᱠᱟᱱᱟ ᱢᱚᱸᱡᱽ ᱛᱮ ᱟᱫᱚ ᱱᱚᱜ ᱚᱭ ᱱᱚᱛᱮ ᱛᱮᱦᱧ ᱫᱚ ᱞᱟ ᱧᱮᱞᱤᱧ ᱫᱩᱨᱩᱤᱡ ᱞᱮᱱᱟ ᱠᱟᱡ ᱤᱧ ᱫᱚ ᱡᱮ ᱯᱟᱸᱪ ᱵᱟᱡᱮ ᱠᱷᱚᱭᱚᱡ ᱛᱟᱭᱚᱢ ᱤᱧ ᱵᱮᱨᱮᱫᱚᱜᱼᱟ ᱞᱟᱜᱵᱷᱟᱜᱽ ᱼᱼ ᱟᱨ ᱛᱮᱦᱤᱧ ᱜᱮ ᱯᱟᱹᱥᱮᱫ ᱡ ᱨ ᱠ ᱥᱟᱲ ᱪᱟᱨ ᱥᱮ ᱥᱣᱟ ᱪᱟᱨ ᱵᱟᱡᱟᱞ ᱠᱷᱟᱨᱮ ᱵᱮᱨᱮᱫ ᱠᱟᱱᱟ ᱮ
ᱚᱱᱠᱟ ᱠᱟᱱ ᱜᱮᱭᱟᱱᱟ ᱾ ᱟᱫᱚ ᱡᱟᱦᱟᱸᱱᱟᱜ ᱚᱱᱟ ᱠᱚ ᱡᱟᱦᱟᱸᱱᱟᱜ ᱠᱟᱹᱢᱤ ᱠᱚ ᱛᱟᱦᱮᱸ ᱠᱷᱟᱭᱡ ᱜᱮ ᱥᱮ ᱡᱟᱦᱟᱸᱱᱟᱜ ᱚᱱᱠᱟ ᱛᱟᱦᱮᱸᱱ ᱠᱷᱟᱱ ᱡᱟᱦᱟᱭ ᱜᱮ ᱵᱚᱞᱮᱱ ᱵᱮᱨᱮᱫᱚᱜ ᱜᱮᱭᱟ ᱾ ᱡᱟᱦᱟᱱᱟᱜ ᱚᱱᱠᱟ ᱟᱫᱚ ᱦᱚᱞᱟ ᱫᱚ ᱚᱱᱮ ᱠᱚ ᱢᱟᱱᱮ ᱟᱹᱰᱤ ᱡᱟᱹᱥᱛᱤ ᱜᱮ ᱢᱮᱛᱟᱜ ᱢᱮ ᱨᱮᱡᱟᱞᱴ ᱠᱚ ᱦᱮᱡ ᱱᱟ ᱥᱮ ᱡᱟᱦᱟᱱᱟᱜ ᱜᱮ ᱚᱱᱠᱟ ᱴᱮᱱᱥᱮᱱ ᱦᱩᱭ ᱵᱟᱲᱟᱭᱮᱱᱛᱮ ᱦᱚᱞᱟ ᱫᱚ ᱪᱮᱫ ᱦᱚᱸ ᱵᱟᱹ ᱪᱤᱠᱟᱨᱮᱼᱟ ᱪᱮᱜ ᱠᱷᱟᱪᱟ ᱦᱚᱸ ᱵᱟᱝ ᱵᱚᱞᱮ ᱾ ᱵᱮᱠᱞᱚᱯ ᱛᱟᱱᱟᱹ ᱞᱟᱜᱟᱣ ᱮᱱᱟ ᱚᱱᱟ ᱫᱚ ᱟᱹᱰᱤ ᱰᱷᱮᱨ ᱜᱮ ᱞᱟᱜᱟᱣ ᱮᱱᱟ ᱾ ᱯᱩᱨᱟᱹ ᱯᱩᱸᱡᱤ ᱣᱠᱟᱱᱟ ᱢᱮᱛᱟᱜ ᱢᱮ ᱪᱩᱸᱫᱚᱳ ᱟᱠᱟᱱ ᱞᱮᱠᱟ ᱟᱫᱚ ᱪᱮᱫ ᱮᱢ ᱢᱮᱱᱟᱜᱛᱮ ᱟᱨ ᱛᱮᱦᱤᱧ ᱦᱚᱸ ᱚᱱᱟ ᱛᱮᱦᱤᱧ ᱫᱚ ᱮᱱᱦᱚᱸ ᱢᱮᱛᱟᱜ ᱢᱮ ᱡᱟᱦᱟᱱᱟᱜ ᱫᱚ ᱵᱟᱝ ᱪᱤᱠᱟᱹᱭ ᱦᱩᱭᱩᱜᱼᱟ ᱚᱱᱟ ᱠᱚᱮᱜᱮ ᱦᱟᱸᱜ ᱪᱤᱠᱟᱭ ᱦᱩᱭᱩᱜᱼᱟ ᱾ ᱟᱨ ᱥᱚᱢᱚᱭ ᱧᱟᱢ ᱞᱮᱱᱠᱷᱟᱱ ᱦᱟᱸᱜ ᱟᱨᱦᱚᱸ ᱚᱱᱠᱟᱜᱮ ᱜᱚᱞᱯᱚ ᱦᱩᱭᱩᱜᱼᱟ ᱟᱫᱚ ᱚᱱᱟᱠᱚ ᱨᱮᱜᱮ ᱦᱟᱸᱜ ᱯᱩᱸᱡᱤ ᱵᱟᱲᱟᱣ ᱠᱟᱱᱟ ᱥᱮ ᱪᱩᱸᱫᱩ ᱵᱟᱲᱟᱣ ᱠᱟᱱᱟ ᱚᱱᱟ ᱠᱚᱜᱮ ᱵᱟᱹᱭ ᱵᱟᱹᱭ ᱛᱮ ᱫᱟᱥᱟᱣ ᱦᱩᱭᱩᱜᱼᱟ ᱾ ᱟᱨ ᱠᱟᱹᱲᱤ ᱡᱟᱹᱥᱛᱤ ᱨᱮᱦᱚᱸ ᱯᱩᱸᱡᱤ ᱞᱮᱱ ᱠᱷᱟᱡ ᱫᱟᱥᱟᱣ ᱦᱚᱸ ᱟᱹᱰᱤ ᱢᱩᱥᱠᱤᱞ ᱜᱮᱭᱟ ᱛᱚ ᱾ ᱟᱹᱰᱤ ᱡᱷᱟᱢᱮᱞᱟ ᱨᱮᱢ ᱯᱟᱲᱟᱜᱼᱟ ᱛᱟᱭᱱᱚᱢ ᱛᱮ ᱟᱨᱦᱚᱸ ᱠᱷᱟ ᱟᱫᱚ ᱚᱱᱟᱛᱮ ᱱᱚᱜᱼᱚᱭ ᱱᱤᱭᱟᱹ ᱛᱮᱤᱦᱤᱧ ᱟᱨ ᱜᱟᱯᱟ ᱛᱮᱜᱮ ᱦᱟᱸᱜ ᱛᱤᱱᱟᱹᱜ ᱪᱷᱟᱰᱟᱜᱼᱟ ᱾ ᱥᱮ ᱯᱩᱸᱡᱤ ᱣᱟᱞᱟ ᱪᱷᱟᱰᱟᱜᱼᱟ ᱚᱱᱟ ᱜᱮ ᱪᱷᱟᱰᱟᱣ ᱦᱩᱭᱩᱜᱼᱟ ᱾ ᱟᱢᱜᱮ ᱦᱟᱸ ᱞᱟᱹᱭ ᱢᱮ ᱱᱚᱣᱟ ᱠᱚ ᱵᱟᱨᱮᱛᱮ ᱢᱤᱫ ᱵᱟᱨ ᱠᱟᱛᱷᱟ ᱠᱚ ᱟᱢᱟᱜ ᱚᱱᱠᱟ ᱯᱩᱸᱡᱤ ᱵᱟᱲᱟ ᱟᱠᱟᱱᱟᱢ ᱞᱟᱹᱭᱮᱫᱟ ᱾ ᱥᱮ ᱚᱱᱟ ᱫᱚ ᱪᱮᱠᱟᱛᱮ ᱱᱚᱣᱟ ᱠᱚᱢ ᱦᱮᱱᱰᱮᱞ ᱮᱫᱟ ᱥᱮ ᱪᱮᱠᱟᱛᱮ ᱚᱱᱟ ᱠᱚᱢ ᱤᱭᱟᱹᱭᱮᱫᱟ ᱾
ᱧ ᱨᱥ ᱚᱱᱟ ᱟᱹᱰᱤ ᱢᱩᱥᱠᱤᱞ ᱜᱮ ᱱᱚᱣᱟ ᱤᱧ ᱦᱚ ᱢᱤᱫ ᱵᱟᱚ ᱠᱟᱛᱷᱟᱧ ᱞᱟᱹᱭᱟ ᱵᱚᱞᱮ ᱱᱚᱣᱟ ᱛᱟᱞᱟᱨᱮᱼᱼ ᱡᱩᱫᱤ ᱱᱚᱣᱟ ᱡᱟᱦᱟᱸᱱᱟᱜ ᱥᱳᱢᱚᱭ ᱢᱚᱛᱮ ᱵᱟᱢ ᱤᱭᱩᱡᱽ ᱠᱷᱟᱱ ᱡᱮ, ᱱᱚᱶᱟ ᱟᱵᱚᱥᱛᱷᱟ ᱟᱹᱰᱤ ᱢᱟᱨᱟᱝ ᱦᱤᱡᱩᱜ ᱜᱮᱭᱟ ᱱᱚᱣᱟ ᱫᱚ᱾ ᱤᱧᱦᱚ ᱢᱮᱱᱠᱟᱹᱧ ᱵᱚᱞᱮ ᱪᱮᱫ ᱠᱚ ᱢᱮᱱᱟ ᱢᱤᱫᱴᱮᱡ ᱴᱮᱱᱥᱮᱱ, ᱢᱚᱱᱮ ᱨᱮ ᱛᱟᱦᱮᱸᱱ ᱠᱷᱟᱡ ᱟᱨ ᱱᱚᱶᱟ ᱟᱞᱥᱤ ᱧᱚᱜ ᱛᱟᱦᱮᱱ ᱠᱷᱟᱡ ᱛᱚᱵᱮ ᱚᱠᱟᱴᱟᱜ ᱟᱢᱟᱜ ᱢᱮᱱ ᱠᱟᱱᱟ, ᱱᱚᱶᱟ ᱦᱚ ᱢᱚᱸᱡᱽ ᱵᱟᱢ ᱯᱩᱨᱟᱹᱣ ᱫᱟᱲᱮᱭᱟᱜᱼᱟ᱾ ᱟᱨ ᱡᱟᱦᱟᱸ ᱢᱤᱫ ᱫᱤᱱ ᱟᱢᱟᱜ ᱚᱠᱟᱴᱟᱜ ᱠᱟᱱᱟ ᱟᱢᱟᱜ ᱨᱩᱴᱤᱱ, ᱚᱠᱟᱴᱟᱜ ᱮᱢ ᱞᱟᱹᱭ ᱱᱤᱭᱚᱢ ᱵᱮᱱᱟᱣ ᱠᱟᱜᱼᱟ ᱟᱢᱟᱜ᱾ ᱢᱤᱫ ᱫᱤᱱᱮᱢ ᱰᱮᱞᱤ ᱨᱩᱴᱤᱱ, ᱢᱤᱫ ᱫᱤᱱ, ᱢᱤᱫ ᱫᱤᱱ ᱟᱥᱮᱨ ᱠᱮᱜ ᱛᱚᱵᱮ ᱢᱤᱫ ᱫᱤᱱ ᱵᱟᱢ ᱯᱷᱩᱨᱟᱹᱞ ᱠᱷᱟᱱᱡ ᱛᱚᱵᱮ ᱟᱢᱟᱜ ᱫᱚ ᱚᱱᱠᱟᱜ ᱜᱮ ᱯᱩᱡᱤ ᱪᱟᱞᱟᱜ ᱛᱮ ᱰᱮᱨᱜᱮ ᱟᱨ ᱪᱮᱫ ᱪᱚ ᱱᱚᱶᱟ ᱴᱮᱱᱥᱚᱱ ᱦᱩᱭ ᱞᱮᱱᱠᱷᱟᱱ ᱦᱚᱸ ᱢᱟ, ᱪᱮᱫ ᱪᱚᱝ? ᱵᱟᱝ ᱢᱚᱱᱮᱭᱟᱛᱮ, ᱡᱟᱦᱟᱸᱴᱟᱜ ᱯᱟᱲᱦᱟᱜ ᱜᱮ ᱥᱮ, ᱪᱮᱫ ᱦᱚᱸ ᱪᱮᱫ ᱪᱮᱠᱟᱢ ᱢᱚᱱᱮᱭᱟᱢ ᱢᱟ ᱛᱚᱵᱮ ᱚᱱᱟ ᱟᱨᱦᱚᱸ ᱟᱨ ᱚᱱᱟ ᱫᱚ ᱟᱢ, ᱟᱢᱟᱜ ᱜᱮ ᱰᱷᱮᱨ ᱪᱟᱞᱟᱜᱼᱟ, ᱚᱱᱟ ᱫᱚ ᱟᱯᱱᱟᱨᱜᱮ ᱞᱚᱥ ᱦᱩᱭᱩᱜᱼᱟ᱾ ᱪᱮᱜ ᱢᱮᱱᱟᱜ ᱛᱮ ᱟᱫᱚ ᱚᱱᱮ ᱚᱱᱠᱟᱜ ᱜᱮ, ᱱᱚᱶᱟ ᱛᱟᱞᱟᱨᱮ ᱟᱢ ᱦᱚ, ᱦᱚ ᱢᱤᱫ ᱵᱟᱨ ᱠᱟᱛᱷᱟ ᱨᱚᱲ ᱛᱟᱞᱟᱝ ᱢᱮ?
ᱚᱱᱠᱟ ᱠᱟᱱ ᱜᱮᱭᱟ, ᱟᱨ ᱟᱹᱰᱤ ᱜᱟᱱ ᱰᱷᱚᱲᱤᱧ ᱧᱮᱞ ᱠᱟᱜ ᱠᱚᱣᱟ ᱡᱮ ᱤᱱᱥᱟᱱ ᱤᱭᱟᱹ ᱛᱮ ᱪᱮᱫ ᱦᱚᱸ, ᱵᱟᱠᱚ ᱪᱮᱠᱟ ᱫᱟᱲᱮᱜ ᱠᱟᱱᱟ ᱟᱨ ᱚᱱᱟᱛᱮ ᱚᱱᱮᱢ ᱢᱮᱱᱟ ᱴᱮᱱᱥᱮᱱ ᱦᱚ, ᱡᱚᱛᱚᱠᱷᱚᱡ ᱞᱟᱹᱴᱩ ᱡᱤᱱᱤᱥ ᱠᱟᱱᱟ᱾ ᱡᱮ ᱚᱱᱟ ᱡᱚᱠᱷᱚᱱᱮᱢ ᱢᱮᱱᱟ ᱛᱚ ᱢᱚᱱᱮ ᱜᱮ ᱵᱟᱝ ᱢᱚᱱᱮᱭᱟ ᱡᱟᱦᱟᱱᱟᱜ᱾ ᱠᱟᱹᱢᱤᱨᱮ, ᱟᱨ ᱢᱚᱱᱮ ᱠᱷᱟᱡ ᱦᱚᱸ ᱵᱚᱞᱮ ᱩᱱᱟᱜ ᱠᱷᱚᱱ ᱢᱚᱱᱮ ᱵᱟᱝ ᱞᱟᱜᱟᱜᱼᱟ᱾ ᱠᱷᱟᱹᱞᱤ ᱟᱢᱫᱚ ᱢᱮᱛᱟᱜ ᱢᱮ ᱠᱟᱹᱢᱤ ᱨᱮᱦᱚᱸ ᱵᱚᱞᱮ ᱢᱚᱱᱮ ᱞᱟᱜᱟᱣ ᱠᱟᱛᱮ ᱡᱚᱠᱷᱚᱱ ᱵᱟᱢ ᱠᱟᱹᱢᱤᱭᱟ ᱛᱚ ᱵᱟᱢ ᱫᱤᱥᱟᱹ ᱫᱚᱦᱚ ᱫᱟᱲᱮᱭᱟᱜᱼᱟ ᱡᱟᱦᱟᱱᱟᱜ ᱜᱮ᱾ ᱛᱚ ᱚᱱᱟ ᱟᱹᱰᱤ ᱢᱩᱥᱠᱤᱞᱤᱧ ᱧᱮᱞ ᱟᱠᱟᱜᱼᱟ, ᱢᱤᱫ ᱵᱟᱨ ᱡᱟᱭᱜᱟ ᱨᱮ ᱥᱮ ᱢᱤᱫ ᱵᱟᱨ ᱦᱚᱲ ᱴᱷᱮᱡ᱾ ᱟᱪᱪᱷᱟ, ᱟᱢ ᱚᱱᱠᱟ ᱴᱮᱱᱥᱮᱱ ᱱᱮᱢ ᱧᱟᱢ ᱵᱟᱲᱟᱣ ᱠᱚᱜᱼᱟ ᱥᱮ ᱵᱟᱢ ᱧᱟᱢ ᱵᱟᱲᱟᱣ ᱠᱚᱣᱟ, ᱚᱱᱟ ᱵᱟᱨᱮᱛᱮ ᱦᱟᱸᱜ ᱟᱪᱪᱷᱟ ᱢᱤᱫ ᱵᱟᱨ ᱠᱟᱛᱷᱟ ᱫᱚᱦᱚᱭ ᱢᱮ ᱱᱚᱸᱰᱮ?
ᱟᱪᱷᱟ ᱠᱮᱫᱟ ᱠᱩᱞᱟᱢ ᱱᱚᱣᱟ ᱡᱤᱱᱫᱟᱹᱜᱤ ᱨᱮ, ᱛᱟᱦᱮᱸᱱ ᱵᱷᱳᱨ ᱫᱚ ᱵᱚᱞᱮ ᱮᱠᱫᱚᱢ ᱤᱧᱟᱹᱜ ᱞᱟᱭᱤᱯᱷ ᱨᱮᱦᱚᱸ ᱵᱚᱞᱮ ᱮᱠᱫᱚᱢ, ᱛᱤᱱᱟᱹᱜ ᱦᱟᱹᱵᱤᱡ ᱤᱧ ᱱᱤᱛ ᱤᱡ ᱢᱤᱱᱟᱹᱧᱟ ᱵᱚᱞᱮ ᱴᱮᱱᱥᱮᱱ ᱟᱨ ᱴᱮᱱᱥᱮᱱ ᱫᱚ, ᱪᱟᱞᱟᱣ ᱤᱫᱤ ᱠᱟᱱ ᱜᱮᱭᱟ᱾ ᱴᱮᱱᱥᱮᱱ ᱫᱚ ᱯᱟᱥᱮᱡ ᱤᱧ ᱵᱩᱡᱷᱟᱹᱣ ᱫᱟ ᱱᱚᱣᱟ ᱱᱚᱣᱟ ᱫᱦᱟᱹᱨᱛᱤ ᱨᱮ ᱛᱟᱦᱮᱸᱱ ᱵᱷᱳᱨ ᱫᱚ ᱪᱮᱫ ᱨᱮᱢ ᱛᱟᱦᱮᱱᱟ᱾ ᱪᱟᱞᱟᱜ ᱦᱤᱡᱩᱜ ᱜᱮᱭᱟ ᱴᱮᱱᱥᱮᱱ ᱫᱚ, ᱟᱨ ᱤᱧᱦ ᱦᱚᱸ ᱱᱚᱶᱟ, ᱟᱵᱟᱨ ᱴᱮᱱᱥᱮᱱᱤᱧ ᱟᱹᱭᱠᱟᱹᱣ-ᱟ᱾ ᱟᱨ ᱚᱱᱟ ᱛᱮᱜᱮ ᱤᱧᱟᱹᱜ ᱦᱚᱸ ᱵᱚᱞᱮ ᱢᱤᱫᱴᱮᱡ ᱠᱳᱨᱥᱮᱱ ᱮᱛᱚᱦᱚᱵᱚᱜᱼᱟ ᱟᱫᱚ᱾ ᱟᱹᱰᱤ ᱰᱷᱮᱨ ᱚᱱᱟ ᱦᱚ ᱡᱩᱵᱩ ᱠᱟᱱᱟ ᱮᱠᱫᱚᱢ, ᱵᱟᱝᱜᱤ ᱠᱚᱵᱷᱟᱨ ᱦᱩᱭ ᱫᱟᱲᱮᱭᱟᱜ ᱠᱟᱱᱟ ᱟᱫᱚ ᱪᱮᱫ ᱢᱮᱱᱟᱜᱼᱟ ᱚᱱᱟᱧ ᱫᱤᱥᱟᱹᱭᱟᱹᱧ ᱟᱨᱦᱚᱸ ᱴᱮᱱᱥᱮᱱᱤᱧ ᱟᱹᱭᱠᱟᱹᱣᱟ, ᱟᱨᱦᱚᱸ ᱚᱱᱠᱟ ᱜᱮ ᱵᱮᱜᱞᱚᱠ ᱟᱨᱦᱚᱸ ᱜᱷᱩᱨᱮ ᱛᱤᱧ ᱪᱟᱞᱟᱜᱼᱟ᱾ ᱵᱟᱝ ᱦᱩᱭᱩᱜ ᱠᱟᱱᱟ ᱟᱨ ᱢᱤᱫ ᱫᱤᱱᱮᱢ ᱠᱷᱟᱹᱞᱤ ᱴᱷᱤᱠ ᱞᱮᱱᱠᱷᱟᱱᱡ ᱫᱚ, ᱢᱩᱥᱠᱤᱞ ᱫᱚ ᱪᱟᱞᱟᱜ ᱫᱚ ᱟᱹᱰᱤ ᱢᱩᱥᱠᱤᱞ ᱜᱮᱭᱟ ᱟᱛᱮ ᱱᱚᱶᱟ ᱫᱟ ᱟᱫᱚ, ᱴᱮᱱᱥᱚᱱ ᱫᱚ ᱛᱟᱦᱮᱸᱱ ᱜᱮᱭᱟ ᱪᱮᱫ ᱮᱢ ᱢᱮᱱᱟ ᱟᱫᱚ ᱤᱱᱠᱟ ᱛᱮᱜᱮ, ᱡᱟᱦᱟᱸ ᱞᱮᱠᱟ ᱠᱚᱵᱟᱨ ᱤᱫᱤ ᱦᱩᱭᱩᱜ ᱠᱟᱱᱟ᱾ ᱛᱤᱱᱟᱹᱜ ᱦᱩᱭ ᱫᱟᱲᱮᱭᱟᱜᱼᱟ ᱩᱱᱟᱹᱜ ᱜᱮ, ᱟᱫᱚ ᱞᱟᱹᱭ ᱛᱟᱨᱟ ᱢᱮ ᱟᱢ ᱥᱮᱫ ᱠᱷᱚᱡ ᱢᱤᱫ ᱵᱟᱨ ᱠᱟᱛᱦᱟ ᱱᱚᱣᱟ ᱵᱟᱨᱮᱛᱮ, ᱪᱮᱫ ᱞᱮᱠᱟ ᱠᱚᱡ ᱱᱚᱣᱟ ᱠᱚᱡ ᱪᱷᱩᱴᱠᱟᱹᱨᱟ ᱧᱟᱢ ᱠᱚᱜ-ᱟ ᱥᱮ ᱪᱮᱫ ᱞᱮᱠᱟ ᱱᱚᱣᱟ ᱨᱮᱭᱟᱜ ᱥᱚᱢᱟᱫᱷᱟᱱ ᱦᱩᱭ ᱠᱚᱜᱼᱟ, ᱟᱢ ᱥᱮᱡ ᱠᱷᱚᱡ ᱢᱤᱫ ᱵᱟᱨ ᱠᱟᱛᱷᱟ?
ᱟᱪᱪᱷᱟ, ᱟᱹᱰᱤ ᱱᱟᱯᱟᱭ ᱱᱚᱰᱮ ᱠᱟᱛᱷᱟᱢ ᱫᱚᱦᱚ ᱠᱮᱜᱼᱟ ᱜᱩᱯᱞᱤ ᱠᱚ᱾ ᱟᱫᱚ ᱤᱧ ᱡᱚᱠᱷᱚᱱᱤᱧ ᱞᱟᱹᱭᱟ ᱦᱟᱸᱜ ᱱᱚᱣᱟ ᱫᱚ ᱡᱮ ᱚᱱᱟ ᱚᱠᱟᱴᱟᱜ ᱴᱮᱱᱥᱮᱱ ᱢᱮᱱᱟᱜ ᱠᱟᱫᱟ ᱱᱚᱣᱟ ᱫᱚ ᱛᱮᱱ ᱢᱮᱛᱟᱜ ᱢᱮ ᱮᱱᱛᱮᱫ ᱵᱟᱢ ᱯᱟᱲᱦᱟᱜ ᱞᱮᱱᱠᱷᱟᱡ ᱥᱮ, ᱡᱟᱦᱟᱸᱱᱟᱜ ᱜᱮ ᱵᱟᱢ ᱫᱩᱲᱩᱵ ᱞᱮᱱᱠᱷᱟᱱ, ᱚᱱᱟ ᱫᱚ ᱫᱩᱲᱩᱵ ᱠᱟᱛᱮ ᱜᱮ ᱪᱟᱵᱟᱭ ᱦᱩᱭᱩᱜᱼᱟ᱾ ᱟᱨ ᱫᱩᱲᱩᱵ ᱠᱟᱛᱮᱫ ᱦᱚᱸ ᱚᱱᱠᱟ ᱪᱟᱵᱟ ᱦᱩᱭᱩᱜᱼᱟ, ᱵᱚᱞᱮ ᱟᱹᱰᱤ ᱫᱤ ᱠᱷᱚᱱ ᱡᱟᱹᱥᱛᱤ ᱠᱟᱱᱟ ᱛᱷᱚᱲᱟ ᱫᱚ ᱢᱩᱥᱠᱤᱞ ᱜᱮᱭᱟ, ᱢᱮᱛᱟᱜ ᱢᱮ ᱟᱢᱫᱚ, ᱟᱫᱚ ᱪᱟᱵᱟ ᱥᱮᱫ ᱜᱮ ᱢᱮᱛᱟᱜ ᱢᱮ ᱟᱨ ᱞᱮ ᱛᱷᱚᱲᱟ ᱜᱟᱱ ᱡᱚᱠᱷᱚᱱ ᱢᱮᱱᱟᱜᱼᱟ, ᱚᱱᱟ ᱫᱚ ᱢᱮᱛᱟᱜ ᱢᱮ ᱫᱚᱥᱴᱤ ᱜᱟᱱ ᱫᱟᱹᱨᱤᱡ ᱚᱠᱟ ᱫᱚ ᱦᱩᱸ, ᱯᱮ ᱫᱤᱱ ᱨᱮ ᱥᱮ, ᱵᱟᱨ ᱫᱤᱱ ᱨᱮ ᱪᱟᱵᱟᱜ ᱞᱮᱠᱟ ᱢᱮᱱᱟᱜᱼᱟ, ᱢᱚᱸᱪ ᱛᱮᱢ ᱫᱩᱲᱩᱵ ᱞᱮᱱᱠᱟᱡ ᱚᱱᱟᱫᱚᱢ ᱪᱟᱵᱟ ᱫᱟᱲᱮᱭᱟᱜ ᱜᱮᱭᱟ, ᱟᱨ ᱡᱚᱠᱷᱚᱱ ᱰᱷᱮᱨ ᱱᱟ ᱛᱚ ᱚᱱᱟᱫᱚ ᱟᱹᱰᱤ ᱢᱩᱥᱠᱤᱞ ᱜᱮᱭᱟ ᱵᱟᱝᱜᱮ ᱪᱟᱵᱟᱜᱼᱟ ᱚᱱᱟ ᱫᱚ᱾ ᱵᱚᱞᱮ ᱵᱟᱝᱜᱮ ᱪᱟᱵᱟᱜᱼᱟ ᱢᱮᱛᱟ, ᱡᱟᱦᱟᱸ ᱞᱮᱠᱟ ᱵᱟᱲᱟᱭ ᱜᱮᱢ, ᱡᱳᱨ ᱢᱚᱴᱮᱢ ᱪᱟᱵᱟᱭ ᱠᱷᱟᱡ ᱫᱚ ᱪᱮᱫ ᱯᱷᱟᱭᱫᱟ ᱛᱚᱵᱮ ᱧᱮᱞ ᱠᱟᱛᱮ᱾ ᱵᱟᱢ ᱵᱩᱡᱷᱟᱹᱣᱟ ᱪᱮᱫ ᱜᱮ, ᱟᱹᱣᱲᱤ ᱜᱮ ᱚᱱᱟ ᱫᱚ ᱯᱚᱨᱚᱢ ᱪᱟᱞᱟᱜᱼᱟ᱾ ᱟᱫᱚ ᱚᱱᱟ ᱦᱚᱸ ᱵᱟᱝ ᱚᱱᱮ ᱠᱚ ᱢᱮᱱᱟ ᱡᱟᱦᱟᱱᱟᱜ ᱡᱤᱱᱤᱥ ᱜᱮ ᱡᱚᱠᱷᱚᱱᱮᱢ ᱪᱟᱵᱟᱭᱟ, ᱥᱮ ᱢᱚᱡᱽ ᱛᱮᱢ ᱯᱟᱨᱚᱢᱟ ᱧᱮᱞ ᱠᱟᱛᱮ᱾ ᱛᱚ ᱚᱱᱟᱫᱚ ᱟᱹᱰᱤ ᱱᱟᱯᱟᱭ ᱦᱳᱭᱳᱜᱼᱟ᱾ ᱟᱢ ᱞᱟᱹᱜᱤᱫ ᱜᱮ ᱯᱷᱟᱭᱫᱟ᱾ ᱟᱨ ᱟᱹᱣᱲᱤ ᱜᱮ ᱡᱚᱠᱷᱚᱱᱮᱢ ᱯᱟᱨᱚᱢ ᱜᱤᱰᱤ ᱠᱟᱼᱟ ᱚᱱᱟ ᱫᱚ ᱪᱮᱫ ᱯᱷᱟᱭᱫᱟ ᱛᱟᱵᱮ ᱚᱱᱟ ᱫᱚ ᱧᱮᱞ ᱨᱮᱭᱟᱜ ᱯᱷᱟᱭᱫᱟ ᱜᱮ ᱵᱟᱝ᱾ ᱟᱨ ᱪᱮᱫ ᱟᱫᱚᱢ ᱪᱤᱫ ᱠᱮᱫᱮ ᱛᱮ ᱟᱫᱚ ᱛᱚ ᱱᱚᱜ-ᱚᱭ ᱚᱱᱟ ᱟᱹᱰᱤ ᱡᱟᱹᱥᱛᱤ ᱧᱮᱞᱚᱜᱚᱜ ᱠᱟᱱᱟ, ᱟᱫᱚ ᱚᱱᱟᱛᱤᱧ ᱤᱧᱫᱩᱧ ᱱᱚᱣᱟᱜᱤᱧ ᱢᱮᱱᱟ ᱡᱮ ᱟᱢ ᱚᱱᱟ ᱡᱟᱞᱣᱟ-ᱡᱟᱨᱣᱟ ᱜᱮ ᱟᱞᱚᱢ ᱡᱟᱨᱚᱣᱟᱜ ᱦᱚᱪᱚᱣᱟᱜᱼᱟ᱾ ᱡᱟᱨᱣᱟᱜᱼᱟ ᱵᱚᱞᱮ ᱡᱟᱹᱥᱛᱤ ᱠᱷᱚᱡ ᱡᱟᱹᱥᱛᱤ ᱫᱚᱥ ᱴᱤ ᱠᱷᱚᱡ ᱫᱚ ᱟᱞᱚᱢ ᱡᱟᱣᱨᱟ ᱪᱚᱣᱟᱜ-ᱟ᱾ ᱵᱚᱞᱮ ᱟᱢ ᱫᱚ ᱚᱱᱟ ᱫᱚᱥᱴᱤ ᱡᱟᱨᱣᱟᱭ ᱱᱟ ᱛᱚ ᱵᱩᱡᱷᱟᱹᱣ ᱢᱮ ᱟᱢ ᱫᱚ ᱮᱠᱴᱤᱵᱚᱜ ᱢᱮ ᱵᱚᱞᱮ ᱦᱮᱸ ᱱᱤᱛᱚᱜ ᱫᱚ ᱤᱧᱫᱚ ᱩᱱᱩᱢᱚᱜ ᱞᱟᱹᱜᱤᱫ ᱤᱧ᱾ ᱛᱚ ᱯᱩᱨᱟᱹ ᱤᱧ ᱫᱚ ᱰᱷᱟᱵᱟᱜ ᱤᱭᱟᱹ ᱛᱤᱧᱟᱹ ᱚᱱᱮ ᱚᱱᱠᱟ᱾ ᱢᱟᱱᱞᱤᱭᱟ ᱜᱟᱰᱟ ᱨᱮᱢ ᱰᱟᱹᱵᱨᱟᱹᱜ ᱠᱟᱱᱟ ᱥᱮ ᱜᱟᱹᱰᱭᱟᱹ ᱨᱮᱢ ᱰᱟᱹᱵᱨᱟᱹᱜ ᱠᱟᱱᱟ᱾ ᱛᱚ ᱚᱱᱮ ᱠᱚ ᱢᱮᱱᱟ ᱟᱢ ᱵᱩᱡᱷᱟᱹᱣ ᱫᱚ ᱥᱟᱣᱦᱮᱫ ᱵᱚᱱᱫᱚ ᱵᱚᱱᱫᱚᱜ ᱛᱟᱢ ᱫᱚ ᱩᱱᱩᱢᱚᱜ ᱞᱟᱹᱜᱤᱫ-ᱟ ᱟᱫᱚ ᱚᱱᱟ ᱛᱮ ᱯᱩᱨᱟᱹ ᱟᱢᱫᱚ ᱪᱷᱟᱴᱯᱟᱴᱟᱣ ᱞᱮᱠᱟ ᱠᱟᱹᱢᱤ ᱦᱩᱭᱩᱜᱼᱟ ᱚᱱᱮ ᱚᱱᱠᱟ ᱜᱮ᱾ ᱟᱨ ᱵᱟᱢ ᱪᱷᱟᱴᱯᱟᱴᱟᱣ ᱞᱮᱱᱠᱷᱟᱡ ᱫᱚ ᱵᱩᱡᱷᱟᱹᱣᱚᱜ ᱟᱢᱫᱚᱢ ᱪᱟᱵᱟᱭ ᱜᱮᱭᱟ᱾ ᱱᱚᱛᱮ ᱫᱚ ᱦᱟᱸᱜ ᱵᱟᱢ ᱨᱟᱠᱟᱵ ᱫᱟᱲᱮᱭᱟᱫᱟ ᱛᱟᱭᱱᱚᱢ ᱛᱮ ᱫᱚ ᱞᱟᱸᱜᱟ ᱪᱟᱵᱟᱜ ᱟᱢ᱾ ᱟᱫᱚ ᱚᱱᱮ ᱚᱱᱠᱟ ᱠᱟᱱ ᱜᱮᱭᱟ ᱱᱚᱣᱟ ᱦᱚᱸ ᱡᱚᱠᱷᱚᱱ ᱚᱸᱰᱮᱢ ᱯᱮᱨᱮᱡᱚᱜ ᱛᱟᱢᱟ ᱥᱮ ᱪᱩᱸᱫᱩ ᱪᱟᱞᱟᱜ ᱛᱟᱢᱟ ᱛᱟᱭᱱᱚᱢ ᱛᱮ ᱟᱹᱰᱤ ᱡᱟᱹᱥᱛᱤ ᱡᱚᱠᱷᱚᱱ ᱰᱷᱮᱨᱚᱜᱼᱟ ᱛᱚ ᱟᱹᱰᱤ ᱢᱩᱥᱠᱤᱞ ᱚᱱᱟ ᱵᱟᱢ ᱨᱟᱠᱟᱵ ᱫᱟᱲᱮᱭᱟᱜᱼᱟ᱾ ᱵᱚᱞᱮ ᱵᱟᱝᱜᱤᱢ ᱨᱟᱠᱟᱵᱟ ᱚᱱᱟ ᱫᱚ ᱪᱟᱵᱟ ᱥᱮᱜ ᱜᱮ ᱢᱮᱛᱟᱜ ᱢᱮ᱾ ᱟᱢ ᱫᱚᱢ ᱢᱮᱱᱟ ᱡᱚᱨ ᱢᱚᱴᱤᱧ ᱪᱟᱵᱟᱭᱟ, ᱠᱷᱟᱞᱹᱤᱧ ᱪᱟᱵᱟ ᱠᱟᱜᱼᱟ᱾ ᱚᱱᱟ ᱦᱚᱸ ᱵᱟᱝ ᱦᱩᱭᱩᱜᱼᱟ ᱛᱚ ᱡᱚᱛᱚ ᱥᱮᱫ ᱜᱮ ᱫᱷᱭᱟᱱᱟᱜ ᱦᱳᱭᱳᱜᱼᱟ᱾ ᱟᱫᱚ ᱟᱢ ᱦᱮᱸ ᱱᱚᱰᱮ ᱢᱤᱫ ᱵᱟᱨ ᱠᱟᱛᱷᱟ ᱦᱟᱸᱜ ᱱᱚᱸᱰᱮ ᱞᱟᱹᱭ ᱢᱮ, ᱡᱮ ᱪᱮᱫᱠᱟ ᱠᱟᱱᱟ ᱱᱚᱣᱟ ᱠᱚ ᱵᱟᱨᱮ ᱛᱮ᱾
ᱱᱚᱣᱟᱫᱚ ᱟᱹᱰᱤ ᱵᱮᱥ ᱠᱟᱛᱷᱟ ᱜᱮ ᱞᱟᱹᱭ ᱥᱚᱫᱚᱨ ᱠᱮᱫᱟ ᱵᱚᱞᱮ ᱥᱮ ᱟᱹᱰᱤ ᱴᱷᱤᱠ ᱦᱩᱭ ᱞᱮᱱᱠᱷᱟᱡ ᱫᱚ ᱢᱟᱞᱮ ᱯᱮ ᱯᱩᱱ ᱫᱤᱱ ᱨᱮᱭᱟᱜ ᱫᱚ ᱠᱚᱵᱷᱟᱨ ᱫᱟᱲᱮᱭᱟᱜ-ᱟᱢ ᱵᱚᱞᱮᱫᱚᱢ ᱵᱟᱨ ᱫᱤᱱ ᱵᱚᱞᱮ ᱚᱱᱟ ᱦᱚᱛᱮ ᱱᱚᱝᱠᱟᱢ ᱠᱷᱚᱵᱟᱨᱟ ᱵᱚᱞᱮ ᱢᱟᱞᱮᱭᱟ ᱠᱟᱡᱟᱠᱮᱢ ᱫᱩᱲᱩᱵ ᱞᱮᱱᱠᱷᱟᱱ ᱢᱤᱫ ᱨᱚᱠᱚᱢ, ᱟᱨ ᱚᱱᱟ ᱦᱚᱸ ᱫᱩᱲᱩᱵ ᱪᱟᱵᱟᱵᱚᱱ ᱪᱟᱵᱟᱭᱮ ᱢᱟᱱᱞᱤᱭᱟ ᱢᱚᱱᱮ ᱩᱱᱟᱹᱜ ᱵᱟᱝ ᱞᱟᱜᱟᱜᱼᱟ ᱰᱨᱤᱢ ᱠᱚ ᱩᱱᱟᱹ ᱰᱨᱤᱢ ᱤᱭᱟᱹ ᱠᱟᱜ-ᱟ᱾ ᱠᱷᱚᱱ ᱞᱟᱜᱟᱜᱼᱟ ᱟᱪᱪᱷᱟ ᱴᱷᱤᱠ ᱫᱩᱲᱩᱵ ᱠᱚᱜ ᱟᱢ ᱫᱩᱲᱩᱵ ᱠᱚᱜ ᱟᱢ ᱟᱨ ᱟᱥᱮ ᱫᱩᱲᱩᱵ ᱨᱮ ᱪᱮᱫ ᱢᱚᱛᱚᱞᱚᱵ ᱵᱟᱢ ᱵᱩᱡᱷᱟᱹᱣ ᱠᱷᱟᱱ ᱫᱚ ᱠᱷᱟᱹᱞᱤᱢ ᱫᱩᱲᱩᱵ ᱠᱚᱜᱼᱟ ᱵᱟᱝ ᱢᱚᱱᱮ ᱵᱟᱝ ᱞᱟᱜᱟᱜᱼᱟ ᱟᱫᱚ ᱵᱚᱦᱚᱜ ᱨᱮ ᱵᱟᱝ ᱵᱚᱞᱚᱜᱟ ᱛᱚᱭᱟ ᱚᱱᱟ ᱢᱤᱫᱴᱮᱱ ᱤᱭᱟᱹ ᱠᱟᱱᱟ, ᱟᱨ ᱤᱧᱟᱜ ᱫᱚ ᱩᱱᱟᱹᱜ ᱰᱷᱮᱨ ᱵᱮᱜᱽ ᱞᱟᱜᱟᱣ ᱠᱟᱱᱟ ᱵᱚᱞᱮ ᱞᱟᱹᱭ ᱵᱟᱹᱧ ᱫᱟᱲᱮᱭᱟᱜ ᱵᱚᱞᱮ ᱩᱱᱟᱹᱜ ᱰᱷᱮᱨ ᱞᱟᱜᱟᱣ ᱠᱟᱱᱟ᱾ ᱪᱮᱫ ᱢᱮᱱᱟ ᱥᱚᱢᱚᱭ ᱨᱮᱭᱟᱜ ᱠᱟᱹᱢᱤ ᱫᱚ ᱛᱟᱦᱮᱱᱟ ᱟᱨ ᱱᱚᱸᱰᱮ ᱤᱥᱠᱩᱞ ᱨᱮ ᱤᱢᱱᱤ ᱛᱮ ᱛᱚ ᱚᱱᱟ ᱥᱚᱸᱜᱮ ᱛᱮ ᱢᱤᱫᱴᱮᱱ ᱛᱮ ᱪᱟᱞᱟᱜ ᱦᱩᱭᱩᱜ ᱠᱟᱱᱟ ᱟᱫᱚ ᱟᱹᱰᱤ ᱥᱟᱸᱜᱤᱧ ᱢᱮᱱᱟᱜᱼᱟ ᱟᱫᱚ ᱪᱮᱫ ᱮᱢ ᱢᱮᱱᱟ ᱮᱠᱫᱚᱢ, ᱚᱱᱟ ᱵᱤᱥ ᱠᱷᱟᱡ ᱢᱟ ᱟᱹᱰᱤ ᱴᱮᱱᱥᱚᱱᱤᱧ ᱟᱹᱭᱠᱟᱹᱣᱟ ᱟᱫᱚ ᱚᱱᱟᱛᱮ ᱵᱟᱹᱧ ᱫᱷᱮᱭᱟᱱ ᱵᱟᱲᱟ ᱠᱟᱱᱟ ᱵᱩᱡᱷᱟᱹᱣᱮᱫ ᱠᱟᱱ ᱜᱤᱭᱟᱹᱧ ᱵᱚᱞᱮ ᱵᱮᱠᱞᱚᱠ ᱢᱮᱱᱟᱜᱼᱟ ᱟᱫᱚ ᱪᱮᱫ ᱢᱮᱱᱟᱛᱮ ᱱᱚᱣᱟ ᱚᱱᱠᱟᱱᱟᱜ ᱤᱥᱛᱟᱹᱨ ᱨᱮ ᱢᱤᱱᱟᱹᱧᱟ ᱵᱚᱞᱮ ᱤᱧ ᱦᱚᱸ ᱵᱩᱡᱷᱟᱹᱣ ᱵᱟᱹᱧ ᱧᱟᱢ ᱫᱟᱲᱮᱭᱟᱜ ᱠᱟᱱᱟ ᱟᱫᱚ ᱪᱮᱫ ᱢᱮᱱᱟᱜ-ᱟ ᱦᱟᱯᱮᱤᱧ ᱧᱮᱞ ᱵᱟᱲᱟ ᱠᱮᱫ ᱜᱮ ᱟᱨᱦᱚᱧ ᱫᱩᱲᱩᱵ ᱢᱟ ᱛᱚᱵᱮ ᱦᱩᱫᱤᱥᱮᱧ ᱪᱮᱫ ᱤᱧ ᱫᱩᱲᱩᱵᱼᱟ ᱱᱚᱣᱟ ᱜᱮ ᱵᱟᱝ ᱢᱚᱱᱮ ᱵᱟᱝ ᱞᱟᱜᱟᱜ ᱠᱷᱟᱡ ᱫᱚ ᱟᱨ ᱵᱚᱦᱚᱨᱮ ᱵᱟᱝ ᱵᱞᱚ ᱵᱟᱝ ᱵᱚᱞᱮᱛᱮ ᱵᱩᱡᱷᱟᱹᱣ ᱧᱟᱢᱫᱟ ᱵᱚᱞᱮ ᱟᱫᱚ ᱚᱱᱟᱜᱤᱧ ᱢᱮᱱ ᱠᱮᱭᱟ ᱵᱚᱞᱮ ᱛᱤᱱᱟᱹᱜ ᱦᱟᱵᱤᱡ ᱢᱚᱱᱮ ᱞᱟᱜᱟᱣ ᱟᱢᱟ ᱢᱚᱸᱡᱽ ᱛᱮ ᱫᱩᱲᱩᱵ ᱢᱮ ᱟᱨ ᱵᱟᱝ ᱢᱚᱱᱮ ᱵᱟᱝ ᱞᱟᱜᱟᱣ ᱠᱷᱟᱱ ᱫᱚ ᱟᱞᱩᱢ ᱫᱩᱲᱩᱜᱼᱟ ᱚᱱᱟ ᱩᱛᱟᱹᱨ ᱜᱮᱭᱟ ᱤᱧᱟᱜ ᱤᱧ ᱪᱮᱫ ᱟᱹᱣᱨᱤᱭᱟᱹᱭᱟ ᱫᱩᱲᱩᱵ ᱠᱟᱛᱮ ᱯᱷᱟᱭᱫᱟ ᱵᱟᱱᱜ-ᱟ ᱛᱚ ᱴᱷᱤᱠ ᱜᱮᱭᱟ ᱛᱚ ᱞᱟᱹᱭ ᱛᱟᱞᱟᱝ ᱢᱮ ᱱᱚᱣᱟ ᱠᱚ ᱛᱟᱞᱟ ᱨᱮ ᱢᱤᱫᱵᱟᱨ ᱠᱟᱛᱷᱟ᱾ ᱪᱮᱫ ᱞᱮᱠᱟ ᱞᱮᱠᱷᱟᱡ ᱵᱚᱞᱮ ᱟᱨᱦᱚᱸ ᱵᱚᱞᱮ ᱢᱚᱸᱡᱽ ᱧᱚᱜ ᱦᱩᱭ ᱠᱚᱜᱼᱟ ᱵᱚᱞᱮ,
ᱟᱪᱪᱷᱟ ᱚᱱᱠᱟ ᱠᱟᱱ ᱜᱮᱭᱟ ᱟᱨ ᱱᱚᱣᱟ ᱨᱮᱭᱟᱜ ᱫᱚ ᱡᱟᱦᱟᱸ ᱞᱮᱠᱟ ᱚᱱᱟ ᱠᱚ ᱢᱮᱱᱟ ᱫᱤᱱᱟᱹᱢ ᱨᱮᱭᱟᱜ ᱠᱟᱹᱢᱤ ᱫᱤᱱᱟᱹᱢ ᱜᱮ ᱠᱟᱹᱢᱤ ᱦᱩᱭᱩᱜᱼᱟ᱾ ᱟᱨ ᱯᱟᱸᱪ ᱫᱤᱱ ᱥᱮ ᱯᱩᱱ ᱫᱤᱱ ᱥᱮ ᱯᱮ ᱫᱤᱱ ᱱᱤᱭᱟᱹ ᱠᱚ ᱠᱟᱹᱢᱤ ᱡᱚᱠᱷᱚᱱ ᱢᱤᱫ ᱫᱤᱱ ᱵᱟᱫ ᱞᱮᱠᱷᱟᱱ ᱫᱚ ᱞᱟᱜᱟᱛᱟᱨ ᱛᱚ ᱟᱢ ᱢᱩᱥᱠᱤᱞ ᱨᱮᱢ ᱯᱟᱲᱟᱜᱼᱟ ᱞᱟᱥᱴ ᱨᱮ ᱟᱨ ᱚᱱᱮ ᱠᱚ ᱢᱮᱱᱟ ᱱᱚᱣᱟ ᱦᱩᱭᱩᱜ ᱜᱮᱭᱟ ᱡᱚᱛᱚ ᱡᱚᱛᱚ ᱦᱚᱲ ᱥᱚᱸᱜᱮ ᱜᱮ, ᱟᱨ ᱚᱠᱟᱴᱟᱜ ᱦᱟᱱᱟ ᱵᱚᱞᱮ ᱡᱚᱛᱚ ᱦᱚᱲ ᱢᱤᱫ ᱫᱤᱱᱟᱹᱢ ᱦᱤᱞᱟᱹᱜ ᱚᱱᱠᱟᱜᱮ ᱪᱮᱫᱠᱟ ᱫᱟᱲᱮᱼᱟ ᱢᱤᱫ ᱵᱚᱪᱷᱚᱨ ᱫᱷᱟᱹᱨᱤᱡ᱾ ᱢᱤᱫ ᱫᱤᱱ ᱵᱟ ᱢᱤᱫ ᱫᱤᱱ ᱚᱱᱠᱟ ᱦᱩᱭᱩᱜ ᱜᱮᱭᱟ ᱢᱤᱫ ᱫᱤᱱ ᱠᱷᱚᱡ ᱵᱟᱨ ᱫᱤᱱ ᱠᱷᱚᱡ ᱯᱮ ᱫᱤᱱ ᱢᱟᱱᱞᱮ ᱵᱟᱢ ᱪᱤᱠᱟ ᱫᱟᱲᱮᱭᱟᱫᱟ ᱪᱮ ᱦᱚᱸ᱾ ᱛᱚ ᱤᱧ ᱫᱩᱧ ᱢᱮᱱᱟ ᱵᱚᱞᱮ ᱚᱱᱟ ᱠᱷᱚᱡ ᱛᱟᱭᱱᱚᱢᱟᱜ ᱫᱤᱱ ᱨᱮ ᱛᱤᱱᱟᱹᱜ ᱢᱮᱱᱟᱜᱼᱟ ᱟᱢ ᱯᱩᱨᱟᱹ ᱫᱩᱲᱩᱵ ᱠᱟᱛᱮᱫ ᱥᱮ ᱯᱩᱨᱟᱹ ᱢᱚᱸᱡᱽᱛᱮ ᱫᱩᱲᱩᱵ ᱴᱷᱤᱠ ᱠᱟᱛᱮᱫ ᱟᱢᱫᱚ ᱚᱱᱟ ᱪᱟᱵᱟᱭ ᱞᱟᱹᱜᱤᱫ ᱠᱩᱨᱩᱢᱩᱴᱩᱭ ᱢᱮ᱾ ᱮᱱᱛᱮᱫ ᱡᱩᱫᱤ ᱟᱨᱦᱚᱸ ᱚᱱᱟ ᱡᱟᱹᱥᱛᱤᱭᱱᱟ ᱥᱮ, ᱯᱟᱨᱚᱢᱱᱟ ᱦᱟᱱᱛᱮ ᱡᱟᱹᱥᱛᱤ ᱫᱤᱱ ᱛᱚ ᱛᱟᱭᱚᱢ ᱫᱚ ᱟᱹᱰᱤ ᱢᱩᱥᱠᱤᱞ ᱜᱮᱭᱟ ᱚᱱᱟᱫᱚ ᱢᱮᱛᱟᱜ ᱢᱮ ᱚᱱᱟᱫᱚᱢ, ᱪᱟᱵᱟᱭ ᱜᱮᱭᱟ ᱛᱟᱭᱚᱢ ᱛᱮᱫᱚ ᱵᱟᱝ ᱦᱩᱭᱩᱜᱼᱟ ᱮᱠᱟᱞ ᱜᱮ ᱟᱢ ᱱᱚᱛᱮ ᱦᱚᱸ ᱡᱟᱹᱥᱛᱤ ᱪᱟᱞᱟᱜ ᱛᱟᱢᱟ ᱱᱚᱛᱮ ᱟᱨᱦᱚᱸ, ᱤᱭᱟᱹ ᱤᱫᱤᱭᱟ ᱟᱫᱚ ᱪᱮᱠᱟᱛᱮ ᱚᱱᱟᱫᱚᱢ ᱛᱤᱭᱟᱹᱜᱟ ᱟᱨᱦᱚᱸ, ᱟᱨ ᱚᱱᱟ ᱦᱚᱸ ᱠᱚᱢ ᱥᱚᱢ ᱦᱚᱸ ᱵᱟᱝ ᱠᱟᱱᱟ ᱟᱹᱰᱤ ᱰᱷᱮᱨ ᱠᱟᱱᱟ, ᱚᱱᱟ ᱫᱚ ᱠᱚᱢ ᱥᱚᱢ ᱠᱷᱟᱱ ᱫᱚᱢ ᱢᱮᱱᱟ ᱟᱪᱷᱟ ᱛᱷᱚᱲᱟ, ᱛᱤᱱ ᱪᱟᱨ ᱜᱟᱱᱴᱟ ᱡᱟᱹᱥᱛᱤᱧ ᱫᱩᱲᱩᱵᱼᱟ ᱛᱚ ᱪᱟᱵᱟᱜᱼᱟ ᱫᱤᱱᱟᱹᱢ ᱫᱤᱱᱟᱹᱢ ᱛᱤᱱ ᱪᱟᱨ ᱜᱷᱴᱟ ᱡᱟᱹᱥᱛᱤᱧ ᱫᱩᱲᱩᱵ ᱞᱮᱱᱟᱱ ᱪᱟᱵᱟᱜᱼᱟ ᱛᱚ ᱚᱱᱠᱟ ᱦᱚᱸ ᱵᱟᱝ ᱠᱟᱱᱟ᱾ ᱟᱹᱰᱤᱜᱮ ᱡᱚᱠᱷᱚᱱ ᱫᱷᱤᱨᱤ ᱞᱮᱱᱠᱷᱟᱱ ᱛᱚ ᱢᱚᱸᱡᱽ ᱦᱚᱸ ᱵᱟᱝ ᱟᱹᱭᱠᱟᱹᱜᱼᱟ ᱵᱚᱞᱮ ᱟᱹᱰᱤ ᱞᱮᱴ ᱨᱮ ᱢᱤᱱᱟᱹᱧᱟ᱾ ᱪᱚᱝ ᱚᱱᱠᱟ ᱢᱚᱱᱮᱨᱮ ᱴᱮᱱᱥᱮᱱ ᱠᱚ ᱨᱟᱠᱟᱵᱚᱜᱼᱟ ᱟᱨ ᱴᱮᱱᱥᱮᱱ ᱨᱟᱠᱟᱵ ᱞᱮᱱᱠᱷᱟᱱ ᱫᱚ ᱮᱠᱟᱞ ᱜᱮ ᱵᱟᱝ ᱦᱩᱭᱩᱜᱼᱟ ᱪᱮᱫ ᱦᱚᱸ᱾ ᱟᱫᱚ ᱦᱚᱸᱜ ᱚᱭ ᱟᱹᱰᱤ ᱜᱟᱱ ᱥᱚᱢᱚᱭ ᱦᱩᱭᱩᱜ ᱠᱟᱱᱟ ᱟᱫᱚ ᱢᱤᱫ ᱵᱟᱨ ᱠᱟᱛᱷᱟ ᱢᱮᱱᱟᱜ ᱠᱷᱟᱱ ᱨᱚᱲ ᱛᱟᱞᱟᱝ ᱢᱮ ᱟᱨᱠᱷᱟᱡ ᱱᱚᱝᱠᱟ ᱜᱮ ᱟᱨᱦᱚᱸ ᱞᱟᱝ ᱜᱟᱞᱢᱟᱨᱟᱣᱟ ᱱᱟᱣᱟ ᱥᱟᱛᱟᱢ ᱨᱮ᱾
ᱴᱷᱤᱠᱜᱮᱭᱟ ᱛᱳ ᱢᱟ ᱟᱯ ᱥᱮ ᱥᱚᱢᱚᱭ ᱦᱚᱸ ᱟᱹᱰᱤ ᱦᱩᱭ ᱤᱫᱤᱭᱮᱱ ᱛᱟᱞᱟᱝᱟ ᱟᱫᱚ, ᱢᱟ ᱟᱨ ᱛᱤᱱᱟᱹᱜ ᱥᱟᱨᱮᱡ ᱠᱟᱱᱟ ᱚᱱᱟ ᱛᱟᱭᱚᱢ ᱛᱟᱭᱚᱢᱟᱜ ᱥᱟᱠᱟᱢ ᱨᱮᱞᱟᱝ ᱜᱟᱞᱢᱟᱨᱟᱣᱟ᱾ ᱟᱨ ᱢᱟ ᱟᱪᱪᱷᱟ ᱤᱱᱠᱟᱹ ᱜᱮ ᱛᱚᱵᱮ ᱱᱚᱣᱟᱴᱟᱜ ᱤᱭᱟᱹ ᱨᱮᱫᱚ,